ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱵᱚᱭᱦᱟ ᱤᱧᱟᱹᱜ ᱚᱠᱚ ᱨᱚᱲ ᱟᱸᱡᱚᱢᱚᱜ ᱠᱟᱱᱟ ᱛᱚ
ᱦᱮᱸ ᱟᱸᱡᱚᱢᱚᱜ ᱠᱟᱱᱟ᱾
ᱛᱟᱦᱚᱞᱮ ᱪᱮᱫ ᱠᱚᱢ ᱪᱤᱠᱟᱹᱭᱮᱫᱟ ᱱᱤᱛᱚᱜ?
ᱱᱤᱛᱚᱜ ᱫᱚ ᱤᱱᱠᱟᱹ ᱜᱮ ᱵᱟᱝ ᱫᱟᱠᱟ ᱠᱚᱞᱮ ᱡᱚᱢ ᱵᱟᱲᱟ ᱠᱮᱫ ᱛᱮ ᱨᱟᱪᱟ ᱠᱚᱨᱮᱞᱮ ᱜᱤᱛᱤᱡ ᱵᱟᱲᱟᱣ ᱟᱠᱟᱱᱟ᱾ ᱩᱫᱽᱜᱟᱹᱨ ᱠᱟᱱᱟ ᱛᱚ ᱚᱱᱟ ᱠᱷᱟᱹᱛᱤᱨ ᱛᱮ ᱨᱟᱪᱟᱨ ᱨᱮᱞᱮ ᱜᱤᱛᱤᱡ ᱠᱟᱱᱟ᱾ ᱵᱷᱟᱜᱤ ᱦᱚᱭ ᱵᱩᱡᱷᱟᱹᱜ ᱠᱟᱱᱟ ᱦᱮᱸ ᱚᱲᱟᱜ ᱨᱮᱢᱟ ᱯᱟᱨᱞᱚᱜ ᱜᱮ ᱵᱩᱡᱷᱟᱹᱜ ᱠᱟᱱᱟ ᱚᱱᱟᱛᱮ ᱨᱟᱪᱟ ᱠᱚᱨᱮ ᱜᱮᱞᱮ ᱜᱤᱛᱤᱡ ᱵᱟᱲᱟᱟᱣ ᱟᱠᱟᱱᱟ ᱱᱤᱛᱚᱜ ᱫᱚ ᱟᱨᱟᱜ ᱠᱷᱟᱱᱡ ᱚᱱᱠᱟ ᱡᱚᱠᱷᱚᱱ ᱨᱮᱭᱟᱲ ᱧᱚᱜ ᱵᱩᱡᱷᱟᱹ ᱟᱞᱮ ᱛᱚᱠᱷᱚᱱ ᱫᱚ ᱟᱨᱚ ᱚᱲᱟᱜ ᱨᱮᱞᱮ ᱵᱚᱞᱚ ᱠᱟᱛᱮᱜ ᱞᱮ ᱜᱤᱛᱤᱡ ᱮᱱ ᱜᱮ ᱦᱮᱸ
ᱟᱪᱪᱷᱟ ᱤᱧ ᱦᱚᱸ ᱛᱮᱦᱮᱧ ᱫᱚ ᱱᱤᱛᱚᱜ ᱤᱧ ᱦᱚᱧᱜᱧ ᱫᱟᱬᱟ ᱵᱟᱲᱟᱭᱮᱫᱟ ᱵᱟᱭᱨᱮ ᱥᱮᱫ ᱨᱮ ᱢᱤᱱᱟᱹᱧᱚᱜ ᱚᱲᱟᱜ ᱠᱷᱚᱱ ᱫᱚ ᱵᱟᱭᱨᱮ ᱨᱮ ᱢᱮᱱᱟᱹᱧᱚᱜ ᱱᱤᱛᱚᱜ ᱫᱚ ᱤᱧ ᱫᱚ ᱛᱮᱦᱮᱧ ᱫᱚ ᱛᱮᱦᱮᱧ ᱫᱩᱧ ᱵᱟᱵᱤᱭ ᱟᱠᱟᱫᱟ ᱛᱮᱦᱤᱧ ᱫᱟ ᱚᱠᱟ ᱫᱚ ᱵᱟᱹᱧ ᱡᱚᱢᱟ ᱪᱮᱫᱟᱜ ᱥᱮ ᱛᱮᱦᱮᱧ ᱫᱚ
ᱦᱩᱸ
ᱨᱮᱸᱜᱮᱡ ᱦᱚᱸ ᱵᱟᱭ ᱨᱮᱸᱜᱮᱡ ᱠᱟᱱᱟ ᱮᱱᱟᱱ ᱛᱟᱨᱟᱥᱤᱧ ᱥᱮᱫ ᱛᱮᱜᱮ ᱠᱷᱟᱹᱡᱟᱹᱲᱤ ᱪᱚᱯ ᱠᱩᱧ ᱡᱚᱢᱟᱠᱟᱫᱟ ᱚᱱᱟ ᱠᱷᱟᱹᱛᱤᱨᱧ ᱢᱚᱱᱮᱫᱟ ᱛᱮᱦᱤᱧ ᱫᱚ ᱟᱫᱚ ᱨᱮᱸᱜᱮᱡ ᱦᱚᱸ ᱵᱟᱭ ᱨᱮᱸᱜᱮᱧ ᱠᱟᱱᱟ ᱚᱱᱟ ᱠᱷᱟᱹᱛᱤᱨᱧ ᱢᱚᱱᱮ ᱮᱫᱟ ᱛᱮᱦᱤᱧ ᱫᱚ ᱟᱫᱚ ᱱᱤᱛᱚᱜ ᱫᱚ ᱟᱫᱚ ᱵᱟᱹᱧ ᱡᱚᱜᱼᱟ ᱜᱟᱯᱟ ᱥᱮᱛᱟᱜ ᱥᱮᱫ ᱧᱮᱞ ᱦᱳᱭᱳᱼᱟ ᱡᱟᱦᱟᱱᱟᱜ ᱠᱚ ᱡᱩᱫᱤ ᱡᱚᱢ ᱦᱳᱭᱳᱜ ᱠᱷᱟᱱ
ᱦᱮᱸ
ᱚᱱᱠᱟ ᱜᱮ ᱟᱞᱮ ᱦᱚᱸ ᱚᱲᱟᱜ ᱨᱮ ᱛᱟᱦᱮᱱ ᱦᱚᱲ ᱛᱟᱞᱮ ᱫᱚ ᱚᱲᱟᱜ ᱠᱚᱨᱮᱱᱟᱜ ᱜᱮ ᱠᱟᱹᱢᱤ ᱵᱟᱲᱟᱭ ᱦᱩᱭᱩᱜᱼᱟ ᱡᱮᱢᱚᱱ ᱥᱮᱛᱟᱜ ᱨᱮ ᱵᱮᱨᱮᱫ ᱠᱟᱛᱮᱫ ᱦᱩᱛᱩᱢ ᱫᱟ. ᱛᱟ. ᱱᱤ ᱠᱟᱛᱮᱜ ᱦᱮᱸ ᱫᱟᱜ ᱢᱟᱹᱲᱤ ᱠᱚ ᱡᱚᱢ ᱠᱟᱛᱮ ᱤᱴᱟᱹ ᱠᱟᱹᱢᱤ ᱞᱮ ᱪᱟᱞᱟᱜ ᱜᱮᱭᱟ
ᱟᱪᱪᱷᱟ
ᱫᱤᱭᱟ ᱱᱚᱜ ᱱᱚᱝᱠᱟ ᱟᱨ ᱫᱟᱠᱟ ᱠᱚ ᱜᱷᱮᱴ ᱤᱫᱤ ᱦᱩᱭᱩᱜᱼᱟ ᱦᱮᱸ ᱟᱨ ᱚᱸᱰᱮ ᱟᱨᱦᱚᱸ ᱛᱤᱠᱤᱱ ᱥᱮᱫ ᱫᱟᱠᱟ ᱠᱚ ᱡᱚᱢ ᱵᱟᱲᱟ ᱠᱟᱛᱮ ᱠᱟᱹᱴᱤᱡ ᱡᱤᱨᱟᱹᱣ ᱵᱟᱲᱟᱜ ᱟᱞᱮ ᱫᱟᱨᱮ ᱵᱩᱴᱟᱹ ᱠᱚᱨᱮ ᱦᱮᱸ ᱚᱱᱟᱫᱚ ᱡᱤᱨᱟᱹᱣ ᱠᱟᱛᱮ ᱟᱨᱦᱚᱸ ᱚᱱᱠᱟ ᱫᱩᱴᱟᱹ ᱠᱷᱚᱱᱟᱜ ᱟᱨᱚᱸ ᱞᱮ ᱮᱦᱚᱵ ᱠᱮᱫ ᱜᱮ ᱠᱟᱹᱢᱤ ᱦᱮᱸ ᱚᱱᱠᱟ ᱫᱤᱭᱮ ᱠᱟᱹᱢᱤ ᱮᱦᱚᱵᱚ ᱠᱟᱛᱮᱫ ᱟᱨ ᱦᱟᱱᱮ ᱛᱟᱨᱟᱥᱤᱧ ᱞᱮ ᱪᱷᱩᱴᱤᱜᱼᱟ ᱪᱷᱩᱴᱤᱜ ᱛᱮ ᱠᱟᱹᱣᱰᱤ ᱞᱮ ᱟᱛᱟᱝ ᱠᱮᱫ ᱜᱮ ᱦᱮᱸ ᱟᱨ ᱠᱟᱹᱣᱰᱤ ᱟᱛᱟᱝ ᱠᱟᱛᱮᱫ ᱦᱚᱸ ᱚᱲᱟᱜ ᱞᱮ ᱨᱩᱣᱟᱹᱲᱚᱜᱼᱟ ᱟ ᱨᱩᱣᱟᱹᱲ ᱠᱟᱛᱮ ᱦᱚᱸ ᱚᱱᱠᱟ ᱚᱲᱟᱜ ᱪᱟᱞᱟᱣ ᱠᱟᱛᱮᱫ ᱰᱟᱝᱨᱤ ᱛᱟᱢ ᱥᱤᱢ ᱛᱟᱢ ᱥᱩᱠᱨᱤ ᱛᱟᱢ ᱦᱮᱸ ᱩᱱᱠᱩ ᱠᱚ ᱵᱟᱜᱟᱣ ᱵᱟᱲᱟ ᱠᱚ ᱦᱩᱭᱩᱜ ᱛᱟᱞᱮᱭᱟ ᱛᱟᱯᱚᱨ ᱩᱱᱠᱩ ᱠᱚ ᱵᱟᱜᱟᱣ ᱵᱟᱲᱟ ᱠᱟᱛᱮᱜ ᱜᱮ ᱛᱚ ᱦᱚᱜᱚᱭ ᱠᱟᱛᱮᱜ ᱠᱟᱴᱟᱜ ᱠᱟᱱᱟᱞᱮ
ᱦᱳᱭ ᱤᱧ ᱦᱚᱸ ᱱᱚᱝᱠᱟ ᱜᱮ ᱟᱢ ᱡᱟᱦᱟᱸ ᱞᱮᱠᱟᱢ ᱞᱟᱹᱭ ᱠᱮᱫᱟ ᱤᱧ ᱦᱚᱸ ᱥᱮᱛᱟᱜ ᱠᱷᱚᱱᱜᱮ ᱱᱚᱝᱠᱟ ᱚᱱᱠᱟ ᱥᱮᱛᱟᱜ ᱨᱮ ᱵᱮᱨᱮᱫ ᱠᱟᱛᱮ ᱫᱟᱠᱟ ᱠᱚ ᱠᱷᱟᱹᱡᱲᱤ ᱫᱟᱠᱟ ᱫᱚ ᱛᱮᱦᱤᱧ ᱫᱚ ᱵᱟᱹᱧ ᱡᱚᱢᱟᱜ ᱟᱠᱟᱫᱟ ᱥᱮᱛᱟᱜ ᱨᱮ ᱠᱷᱟᱹᱡᱟᱹᱲᱤ ᱜᱤᱧ ᱡᱚᱢ ᱞᱮᱫᱟ ᱠᱷᱟᱹᱡᱟᱰᱤ ᱠᱚ ᱡᱚᱢ ᱠᱟᱛᱮ ᱱᱚᱝᱠᱟ ᱤᱧ ᱦᱚᱸ ᱴᱮᱠᱴᱟᱨ ᱨᱮ ᱱᱚᱝᱠᱟ ᱟᱞᱮ ᱟᱞᱮ ᱟᱛᱳ ᱫᱷᱟᱨᱮ ᱫᱚ ᱱᱟᱹᱭ ᱢᱮᱱᱟᱜ ᱟ ᱛᱚ ᱟᱫᱚ ᱚᱱᱟ ᱜᱤᱛᱤᱞ ᱫᱤᱯᱤᱞ ᱞᱮ ᱪᱟᱞᱟᱜ ᱜᱮᱭᱟ ᱜᱤᱛᱤᱞ ᱢᱟᱱᱮ ᱡᱟᱦᱟᱸ ᱵᱟᱞᱤ ᱵᱟᱹᱞᱤ ᱠᱚ ᱛᱟᱦᱮᱱᱟ ᱜᱤᱛᱤᱞ ᱠᱚ ᱟᱨᱦᱚᱸ ᱚᱱᱟ ᱜᱷᱩᱥᱤᱱ ᱠᱚ ᱚᱱᱟ ᱠᱚ ᱵᱟᱰᱟᱭ ᱜᱮᱭᱟᱢ ᱛᱚ ᱦᱮᱸ ᱚᱱᱟ ᱠᱚ ᱫᱤᱯᱤᱞ ᱞᱮ ᱪᱟᱞᱟᱜ ᱜᱮᱭᱟ ᱚᱱᱠᱟᱜᱮ ᱠᱷᱟᱹᱡᱟᱹᱲᱤ ᱠᱚ ᱡᱚᱢ ᱠᱟᱛᱮᱜ ᱚᱱᱛᱮ ᱜᱮ ᱠᱟᱹᱢᱤ ᱠᱚ ᱪᱟᱞᱟᱣ ᱦᱩᱭ ᱞᱮᱱᱟ ᱴᱮᱠᱴᱟᱨ ᱴᱮᱠᱴᱟᱨ ᱨᱮ ᱚᱱᱟ ᱵᱚᱦᱚᱜ ᱛᱮ ᱴᱷᱮᱠᱟ ᱨᱮ ᱫᱤᱯᱤᱞ ᱠᱟᱛᱮᱫ ᱜᱤᱛᱤᱞ ᱫᱚᱞᱮ ᱴᱮᱠᱴᱟᱨ ᱨᱮᱞᱮ ᱞᱳᱰ ᱮᱫ ᱛᱟᱦᱮᱸᱫ ᱮ ᱞᱳᱴ ᱵᱟᱲᱟ ᱠᱚ ᱦᱩᱭ ᱠᱟᱛᱮᱜ ᱚᱱᱠᱟᱜᱮ ᱢᱤᱫ ᱦᱚᱲ ᱛᱟᱦᱮᱡ ᱞᱮᱱᱟ ᱞᱮ ᱚᱱᱠᱟ ᱮ ᱢᱚᱬᱮ ᱛᱩᱨᱩᱭ ᱦᱚᱲ ᱞᱮ ᱛᱟᱦᱮᱡ ᱞᱮᱱᱟ ᱚᱱᱮ ᱚᱱᱠᱟᱜ ᱜᱮ ᱢᱤᱫ ᱦᱚᱲ ᱢᱤᱫ ᱦᱚᱲ ᱩ ᱢᱤᱫᱦᱚᱲ ᱢᱤᱫᱦᱚᱲ ᱚᱱᱠᱟ ᱵᱟᱨ ᱜᱟᱹᱰᱤ ᱠᱟᱛᱮᱜ ᱡᱟᱦᱟᱸ ᱞᱮᱠᱟ ᱵᱟᱨ ᱜᱟᱹᱰᱤ ᱢᱟᱱᱮ ᱪᱷᱚ ᱛᱩᱲᱩᱭ ᱦᱚᱲᱞᱮ ᱛᱟᱦᱮᱸ ᱞᱮᱱᱟ ᱚᱱᱟ ᱢᱮ ᱵᱟᱨᱚ ᱜᱟᱹᱰᱤ ᱰᱤ ᱞᱳᱰ ᱞᱮᱫᱟ ᱚᱱᱟ ᱜᱤᱛᱤᱞ ᱚᱱᱟ ᱠᱚ ᱞᱩᱴ ᱵᱟᱲᱟ ᱠᱚ ᱦᱩᱭ ᱠᱟᱛᱮ ᱚᱱᱠᱟ ᱛᱮᱜᱮ ᱛᱟᱨᱟᱥᱤᱧ ᱱᱟ ᱚᱱᱠᱟ ᱛᱤᱱᱴᱟ ᱪᱟᱨᱴᱟ ᱵᱟᱡᱟᱣ ᱮᱱᱟ ᱟᱫᱚ ᱚᱲᱟᱜ ᱥᱮᱫ ᱦᱮᱡ ᱠᱟᱛᱮᱜ ᱛᱩᱯᱩ ᱵᱟᱲᱟ ᱠᱟᱛᱮᱫ ᱠᱟᱹᱴᱤᱡ ᱰᱟᱹᱦᱤ ᱥᱮᱫ ᱞᱮ ᱪᱟᱞᱟᱣ ᱞᱮᱱᱟ ᱵᱚᱞ ᱠᱷᱮᱞ ᱵᱚᱞ ᱠᱷᱮᱞ ᱜᱟᱛᱮᱜ ᱚᱸᱰᱮ ᱠᱷᱚᱱ ᱦᱮᱡ ᱠᱟᱛᱮᱫ ᱜᱮ ᱱᱚᱝᱠᱟ ᱟᱨᱦᱚᱸ ᱚᱱᱟ ᱠᱷᱟᱹᱡᱨᱤ ᱠᱚᱧ ᱡᱚᱢ ᱠᱮᱫ ᱛᱮ ᱟᱫᱚ ᱦᱚᱜ ᱚᱭ ᱢᱮᱛᱟᱫ ᱢᱮᱭᱟ ᱡᱮ ᱛᱮᱦᱮᱧ ᱫᱚ ᱟᱫᱚ ᱵᱟᱭ ᱨᱮᱸᱜᱮᱡ ᱠᱟᱱᱟ ᱟᱫᱚ ᱮ ᱫᱟᱠᱟ ᱫᱚ ᱟᱫᱚᱧ ᱢᱚᱱᱮᱭᱮᱫᱟ ᱵᱟᱹᱧ ᱡᱚᱢᱟ
ᱦᱮᱸ
ᱚᱱᱟᱜᱮ ᱟᱨᱠᱤ
ᱦᱩ ᱟᱨ ᱦᱚᱸ ᱱᱚᱝᱠᱟ ᱡᱚᱠᱷᱚᱱ ᱤᱴᱟᱹ ᱠᱟᱹᱢᱤ ᱠᱚ ᱵᱟᱝ ᱦᱩᱭᱩᱜ ᱛᱟᱞᱮᱭᱟ ᱛᱚᱠᱷᱚᱱ ᱫᱚ ᱚᱱᱟ ᱜᱟᱹᱰᱤ ᱛᱮᱠᱚ ᱤᱫᱤᱭᱟᱠᱚ ᱛᱚ ᱯᱮᱨᱮᱡ ᱠᱚᱜᱼᱟ ᱛᱚᱠᱷᱚᱱ ᱫᱚ
ᱠᱟᱹᱢᱤ ᱠᱚᱫᱚ ᱵᱟᱝ ᱦᱩᱭ ᱵᱟᱲᱟᱜ ᱜᱮᱭᱟ ᱟᱫᱚ ᱛᱚᱠᱷᱚᱱ ᱫᱚ ᱚᱱᱠᱟ ᱦᱟᱥᱟ ᱠᱟᱹᱢᱤ ᱠᱚᱞᱮ ᱪᱟᱞᱟᱜ ᱜᱮᱭᱟ ᱡᱟᱦᱟᱸ ᱠᱚᱨᱮ ᱠᱚ ᱦᱚᱦᱚᱭ ᱠᱷᱟᱡ ᱡᱟᱦᱟᱸᱭ ᱚᱱᱠᱟ ᱯᱩᱠᱷᱨᱤ ᱠᱚ ᱡᱩᱫᱤ ᱠᱚ ᱞᱟᱹᱭᱟ ᱞᱟᱭ ᱯᱮ ᱦᱮᱸ
ᱦᱳᱭ
ᱚᱱᱠᱟ ᱡᱚᱛᱚ ᱦᱚᱲ ᱥᱟ ᱪᱟᱞᱟᱣ ᱦᱩᱭᱩᱜ ᱜᱮᱭᱟ ᱟᱫᱚ ᱢᱮᱱᱠᱷᱟᱱ ᱚᱱᱟ ᱨᱮᱫᱚ ᱡᱟᱹᱥᱛᱤ ᱧᱚᱜ ᱠᱟᱹᱣᱰᱤ ᱧᱟᱢᱚᱜᱼᱟ ᱛᱚ
ᱦᱳᱭ
ᱛᱚ ᱚᱱᱟ ᱛᱚ ᱢᱤᱫ ᱵᱟᱨ ᱫᱤᱱ ᱦᱚᱦᱚᱭ ᱨᱮᱦᱚᱸ ᱠᱚ ᱯᱩᱠᱷᱨᱤ ᱢᱟᱜ ᱫᱚᱞᱮ ᱪᱟᱞᱟᱜ ᱜᱮᱭᱟ ᱦᱮᱸ ᱟᱫᱚ ᱟᱞᱮᱥᱮᱫ ᱫᱚ ᱚᱱᱠᱟ ᱯᱩᱠᱷᱨᱤ ᱠᱚ ᱱᱟᱹᱭ ᱜᱟᱰᱟ ᱠᱚ ᱵᱟᱹᱱᱩᱜ ᱟ ᱛᱚ ᱚᱱᱟ ᱠᱷᱟᱹᱛᱤᱨ ᱛᱮ ᱱᱮᱛᱟᱨ ᱫᱚ ᱯᱩᱠᱷᱨᱤ ᱠᱚᱫᱚ ᱠᱚ ᱢᱟᱜ ᱵᱟᱲᱟᱭᱮᱫ ᱜᱮᱭᱟ ᱵᱟᱠᱷᱟᱱ ᱫᱚ ᱵᱟᱝ ᱱᱤᱛᱚᱝ ᱫᱚ ᱮᱢᱚᱜ ᱠᱷᱩᱨᱟᱹᱭ ᱠᱚ ᱚᱲᱟᱜ ᱠᱚ ᱚᱱᱟ ᱠᱚ ᱚᱲᱟᱜ ᱠᱚ ᱦᱚᱲᱟᱜ ᱚᱲᱟᱜ ᱠᱚᱦᱚᱸ ᱵᱮᱱᱟᱣ ᱪᱟᱞᱟᱣ ᱵᱟᱲᱟ ᱦᱩᱭ ᱟᱠᱟᱱ ᱜᱮᱭᱟ
ᱦᱳᱭ
ᱦᱩᱸ ᱱᱮᱛᱟᱨ ᱫᱚ ᱚᱲᱟᱜ ᱠᱚ ᱮᱢᱟᱵᱚᱱ ᱠᱟᱱᱟ ᱛᱚ
ᱦᱳᱭ
ᱠᱷᱟᱱ ᱫᱚ ᱢᱟᱱᱮ ᱛᱟᱵᱚᱱ ᱚᱱᱟ ᱦᱚᱸ ᱫᱟᱵ ᱦᱩᱭᱩᱜ ᱛᱟᱵᱚᱱᱟ ᱥᱮ ᱢᱤᱫ ᱥᱮᱨᱢᱟ ᱪᱷᱟᱲᱟ ᱦᱮ ᱱᱚᱜᱼᱚ ᱱᱚᱝᱠᱟ ᱟᱨ ᱱᱮᱛᱟᱨ ᱫᱚ ᱡᱟᱦᱟᱸᱭ ᱦᱚᱭ ᱫᱟᱜ ᱫᱟᱭ ᱱᱮᱛᱟᱨ ᱫᱚ ᱵᱩᱥᱩᱵ ᱚᱲᱟᱜ ᱠᱚᱦᱚᱸ ᱵᱟᱝ ᱛᱟᱦᱮᱱ ᱠᱟᱱᱟ ᱡᱚᱛᱚ ᱦᱚᱭ ᱚᱴᱟᱝ ᱤᱫᱤᱭᱮᱫᱟ ᱚᱴᱟᱝ ᱤᱫᱤᱭᱮᱫ ᱠᱷᱟᱱ ᱫᱚ ᱟᱨᱦᱚᱸ ᱚᱲᱟᱜ ᱨᱮ ᱡᱟᱦᱟᱱᱟᱜ ᱡᱤᱱᱤᱥ ᱠᱚ ᱛᱟᱦᱮᱱ ᱛᱟᱵᱚᱱ ᱠᱟᱱ ᱛᱟᱵᱚᱱᱟ ᱠᱟᱜᱚᱡᱽ ᱯᱚᱛᱨᱚ ᱦᱮᱸ ᱦᱚᱸᱜᱼᱚ ᱱᱟ ᱠᱚ ᱦᱚᱸ ᱞᱚᱦᱚᱫᱚᱜ ᱠᱟᱱᱟ ᱫᱟᱜ ᱛᱮ ᱟᱨᱚ ᱞᱩᱜᱽᱲᱤᱡ ᱠᱚ ᱠᱤᱪᱨᱤᱡ ᱠᱚ ᱦᱮᱸ ᱡᱟᱢᱟ ᱯᱮᱱ ᱠᱚ ᱚᱱᱟ ᱠᱷᱟᱹᱛᱤᱨ ᱛᱮ ᱱᱮᱛᱟᱨ ᱫᱚ ᱵᱩᱥᱩᱵ ᱚᱲᱟᱜ ᱦᱚᱸ ᱵᱟᱝᱠᱚ ᱠᱩᱥᱤᱭᱟᱜ ᱠᱟᱱᱟ ᱡᱟᱦᱟᱸᱭ ᱠᱚᱫᱚ ᱚᱱᱠᱟ ᱡᱟᱹᱥᱛᱤ ᱠᱚ ᱠᱟᱹᱢᱤ ᱠᱟᱛᱮ ᱠᱟᱹᱣᱰᱤ ᱠᱚ ᱟᱨᱡᱟᱣ ᱟᱠᱟᱫᱟ ᱩᱱᱠᱩ ᱠᱚᱫᱚ ᱚᱱᱠᱟ ᱯᱟᱠᱟ ᱚᱲᱟᱜ ᱠᱚ ᱠᱚ ᱵᱮᱱᱟᱣᱮᱫ ᱜᱮᱭᱟ ᱟᱞᱮᱥᱮᱫ ᱫᱚ ᱟᱞᱮ ᱦᱚᱸ ᱚᱱᱠᱟ ᱫᱚ ᱵᱟᱹᱱᱩᱜ ᱛᱟᱞᱮ ᱛᱚ ᱟᱞᱮ ᱫᱚ ᱵᱩᱥᱩᱵ ᱚᱲᱟᱜ ᱜᱮ ᱟᱞᱮ ᱦᱚᱸ ᱚᱱᱠᱟ ᱦᱚᱭᱛᱳ ᱡᱟᱦᱟᱸ ᱛᱤᱥ ᱞᱮ ᱟᱨᱡᱟᱣ ᱫᱟᱲᱮᱭᱟᱜᱼᱟ ᱠᱟᱹᱣᱰᱤ ᱠᱚ ᱛᱚᱠᱷᱚᱱ ᱫᱚ ᱟᱞᱮ ᱦᱚᱸ ᱱᱚᱣᱟ ᱯᱟᱠᱟ ᱚᱲᱟᱜ ᱫᱚᱞᱮ ᱵᱮᱱᱟᱣᱟ ᱣᱟ ᱵᱟᱠᱷᱟᱱ ᱫᱚ ᱱᱮᱛᱟᱨ ᱫᱚ ᱱᱚᱜᱼᱚᱭ ᱵᱩᱥᱩᱵ ᱚᱲᱟᱜ ᱨᱮᱱᱟᱜ ᱡᱚᱢ ᱠᱟᱛᱮᱫ ᱦᱟᱱᱟ ᱯᱟᱠᱟ ᱚᱲᱟᱜ ᱵᱮᱱᱟᱣ ᱠᱚ ᱪᱟᱞᱟᱣ ᱦᱩᱭᱩᱜ ᱠᱟᱱᱟ ᱟᱨ ᱵᱟᱝ ᱪᱟᱞᱟᱜ ᱨᱮᱦᱚᱸ ᱠᱟᱹᱣᱰᱤ ᱠᱚ ᱚᱠᱟᱨᱮᱵᱚᱱ ᱧᱟᱢᱟ ᱚᱲᱟᱜ ᱨᱮ ᱥᱩᱱᱩᱢ ᱵᱩᱞᱩᱝ ᱦᱮᱸ ᱥᱚᱵᱽᱡᱤ ᱠᱚ ᱛᱮ ᱡᱚᱢ ᱦᱩᱭᱩᱜ ᱠᱟᱱᱟ ᱛᱚ ᱟᱨᱚ ᱢᱚᱥᱞᱟ ᱥᱟᱥᱟᱝ ᱢᱚᱥᱞᱟ ᱢᱮᱱᱟᱜᱼᱟ ᱵᱟᱝ ᱠᱟᱹᱢᱤ ᱞᱮᱠᱷᱟᱱ ᱦᱚᱸ ᱵᱟᱝ ᱜᱟᱱᱚᱜ ᱠᱟᱱᱟ
ᱟᱞᱮ ᱦᱚᱸ ᱱᱚᱝᱠᱟ ᱜᱮ ᱟᱢ ᱡᱟᱦᱟᱸ ᱞᱮᱠᱟᱢ ᱞᱟᱹᱭ ᱠᱮᱫᱟ ᱵᱩᱥᱩᱵ ᱚᱲᱟᱜ ᱦᱮᱸ ᱟᱞᱮ ᱦᱚᱸ ᱱᱚᱝᱠᱟ ᱜᱮ ᱟᱞᱮ ᱦᱚᱸ ᱫᱚᱞᱟᱱ ᱚᱲᱟᱜ ᱛᱟᱞᱮ ᱵᱩᱥᱩᱵ ᱚᱲᱟᱜ ᱫᱚ ᱵᱟᱝ ᱠᱟᱱᱟ ᱟᱫᱚ ᱚᱱᱟ ᱠᱷᱟᱹᱛᱤᱨ ᱟᱞᱮᱭᱟᱜ ᱫᱚ ᱱᱚᱝᱠᱟ ᱦᱚᱭ ᱫᱟᱜ ᱫᱤᱱ ᱫᱚ ᱱᱚᱝᱠᱟ ᱚᱥᱩᱵᱤᱫᱷᱟ ᱠᱚ ᱫᱚ ᱵᱟᱭ ᱦᱩᱭ ᱵᱟᱲᱟᱜ ᱛᱟᱞᱮᱭᱟ ᱮᱱᱠᱟ ᱟᱞᱮ ᱚᱲᱟᱜ ᱢᱮᱱᱟᱜ ᱛᱟᱞᱮ ᱚᱱᱟ ᱠᱷᱟᱹᱛᱤᱨ ᱟᱞᱮᱭᱟᱜ ᱦᱚᱸ ᱢᱤᱫᱴᱟᱝ ᱯᱩᱠᱷᱨᱤ ᱠᱚ ᱢᱮᱱᱟᱜ ᱛᱟᱞᱮᱭᱟ ᱯᱩᱠᱷᱨᱤ ᱠᱚᱨᱮ ᱦᱟᱹᱠᱳ ᱠᱚᱞᱮ ᱪᱟᱥ ᱠᱚᱣᱟ ᱠᱚ ᱡᱟᱦᱟᱸ ᱞᱮᱠᱟ ᱢᱮᱱᱟᱜ ᱠᱚᱣᱟ ᱥᱤᱵᱤᱞ ᱨᱥᱤᱫ ᱥᱤᱵᱤᱞ ᱫᱟᱜ ᱨᱮᱱ ᱦᱟᱹᱠᱳ ᱡᱟᱦᱟᱸ ᱫᱚᱠᱚ ᱢᱮᱛᱟᱣ ᱠᱟᱱᱟ ᱩᱱᱠᱩ ᱨᱩᱭ ᱠᱟᱛᱞᱟ ᱟᱨᱦᱚᱸ ᱢᱮᱱᱟᱜ ᱠᱚᱣᱟ ᱥᱟᱭ ᱯᱤᱱᱟᱥ ᱦᱟᱸᱠᱳ ᱱᱚᱝ ᱠᱚ ᱱᱚᱝᱠᱟ ᱦᱟᱹᱠᱩ ᱠᱚ ᱫᱚᱢᱮ ᱫᱚᱢᱮᱞᱮ ᱪᱟᱥ ᱠᱚᱣᱟ ᱫᱚᱢᱮᱞ ᱟᱹᱰᱤ ᱫᱟᱜ ᱨᱮ ᱟᱹᱰᱤ ᱠᱚ ᱯᱟᱭᱨᱟ ᱵᱟᱲᱟᱜᱼᱟ ᱟᱹᱰᱤ ᱵᱷᱟᱹᱜᱤ ᱜᱮᱠᱚ ᱧᱮᱞᱚᱜᱼᱟ ᱩᱱᱠᱳ ᱦᱟᱹᱠᱳ ᱫᱚᱢᱮᱞ ᱫᱚᱢᱮᱞ ᱢᱤᱫ ᱜᱟᱫᱟ ᱠᱟᱛᱮᱫ ᱢᱤᱫ ᱜᱟᱰᱟ ᱦᱟᱹᱠᱳ ᱢᱮᱱᱟᱜ ᱠᱚᱣᱟ ᱱᱩᱱᱠᱩ ᱦᱟᱹᱠᱳ ᱦᱚᱸ ᱫᱟᱜ ᱱᱩᱝᱠᱩ ᱡᱚᱢᱟᱜ ᱞᱟᱹᱜᱤᱫ ᱟᱹᱰᱤ ᱜᱟᱱ ᱡᱤᱱᱤᱥ ᱠᱚᱞᱮ ᱮᱢᱟ ᱠᱚᱣᱟ ᱚ ᱚᱱᱠᱟᱜ ᱜᱮ ᱱᱚᱝᱠᱟ ᱠᱟᱛᱮ ᱱᱩᱝᱠᱩ ᱟᱨᱦᱚᱸ ᱢᱟᱥ ᱨᱮ ᱥᱮ ᱢᱟᱥ ᱨᱮᱫᱚ ᱵᱟᱝ ᱵᱟᱨ ᱥᱮᱨᱢᱟ ᱨᱮ ᱯᱮ ᱯᱩᱱ ᱪᱷᱚᱴ ᱱᱚᱝᱠᱟ ᱞᱮ ᱯᱩᱠᱷᱨᱤ ᱠᱷᱚᱱ ᱡᱟᱞ ᱛᱮᱞᱮ ᱥᱟᱵ ᱠᱚᱣᱟ ᱡᱷᱟᱹᱞᱤ ᱡᱟᱞ ᱡᱟᱦᱟᱸ ᱡᱷᱟᱹᱞᱤ ᱵᱚᱱ ᱢᱮᱛᱟᱜ ᱠᱟᱱᱟ ᱚᱱᱟᱛᱮ ᱥᱟᱵ ᱠᱟᱛᱮᱜ ᱯᱩᱠᱷᱨᱤ ᱠᱚ ᱟᱹᱛᱳ ᱠᱚᱨᱮ ᱟᱨᱦᱚᱸ ᱫᱚᱠᱟᱱ ᱠᱚᱨᱮᱫ ᱞᱮ ᱟᱹᱠᱷᱨᱤᱧ ᱦᱚᱴᱚ ᱠᱚᱣᱟ ᱟᱹᱠᱷᱨᱤᱧ ᱠᱟᱛᱮᱫ ᱚᱱᱠᱟ ᱡᱟᱦᱟᱸ ᱠᱟᱹᱣᱰᱤ ᱠᱚ ᱧᱟᱢᱚᱜᱼᱟ ᱚᱱᱟ ᱠᱟᱹᱣᱰᱤ ᱠᱚ ᱦᱟᱛᱮᱫ ᱜᱮ ᱢᱟᱱᱮ ᱡᱤᱭᱚᱱ ᱫᱚ ᱵᱷᱟᱜᱤ ᱜᱮ ᱠᱷᱟᱸᱰᱟᱜ ᱠᱟᱱᱟ ᱟᱨᱠᱤ ᱚᱱᱟ ᱥᱟᱶᱛᱮ ᱪᱟᱥ ᱠᱟᱹᱢᱤ ᱠᱚᱦᱚᱸ ᱟᱹᱰᱤ ᱱᱟᱯᱟᱭ ᱜᱮ ᱦᱳᱭᱳᱜᱼᱟ ᱟᱞᱮ ᱚᱱᱛᱮ ᱫᱚ ᱚᱱᱟ ᱪᱟᱥ ᱠᱟᱹᱢᱤ ᱠᱟᱛᱮ ᱦᱚᱸ ᱵᱷᱟᱜᱤ ᱜᱮ ᱠᱟᱹᱣᱰᱤ ᱟᱨᱡᱟᱜᱼᱟ ᱚᱸᱰᱮ ᱠᱷᱚᱱ ᱦᱚᱸ ᱵᱷᱟᱜᱤ ᱜᱮ ᱠᱟᱹᱣᱰᱤ ᱠᱚ ᱧᱟᱢᱚᱜᱼᱟ ᱚᱱᱠᱟ ᱠᱟᱛᱮᱫ ᱜᱮ ᱟᱹᱰᱤ ᱡᱤᱭᱚᱱ ᱫᱚ ᱟᱹᱰᱤ ᱥᱩᱠᱛᱮ ᱱᱟᱭᱛᱮ ᱱᱟᱯᱟᱭ ᱛᱮ ᱠᱷᱟᱸᱰᱟᱜ ᱠᱟᱱ ᱛᱟᱞᱮᱭᱟ
ᱟᱞᱮ ᱦᱚᱸ ᱚᱱᱠᱟ ᱢᱤᱫ ᱢᱤᱫᱴᱟᱝ ᱢᱟᱨᱟᱝ ᱯᱩᱠᱷᱨᱤ ᱢᱮᱱᱟᱜ ᱛᱟᱞᱮᱭᱟ ᱚᱱᱟ ᱫᱚ ᱥᱟᱱᱟᱢ ᱦᱚᱲᱟᱜ ᱠᱟᱱ ᱛᱟᱞᱮ ᱜᱮᱭᱟ ᱛᱚ ᱚᱱᱠᱟ ᱜᱮ ᱟᱞᱮ ᱫᱚ ᱥᱮᱨᱢᱟ ᱨᱮ ᱢᱤᱫ ᱫᱷᱟᱣ ᱞᱮ ᱥᱟᱵ ᱠᱚᱣᱟ ᱛᱚᱠᱷᱚᱱ ᱜᱮ ᱟᱫᱚ ᱦᱟᱱᱟ ᱫᱟᱜ ᱠᱚᱦᱚᱸ ᱞᱮ ᱯᱟᱞᱴᱟᱣ ᱟ ᱠᱷᱟᱱ ᱫᱚ ᱦᱟᱱᱮ ᱩᱱᱟᱹᱜ ᱜᱟᱱ ᱫᱟᱜ ᱨᱮ ᱛᱩᱯᱳ ᱟᱠᱟᱱᱟ ᱠᱚ ᱴᱩᱠᱩᱡ ᱪᱮᱞᱟᱝ ᱠᱟᱨᱟᱦᱤ ᱚᱱᱟ ᱚᱱᱟ ᱠᱷᱟᱛᱤᱨ ᱛᱮ ᱚᱱᱟ ᱦᱟᱹᱠᱩ ᱥᱟᱵ ᱠᱟᱛᱮᱜ ᱫᱚ ᱚᱱᱟ ᱯᱩᱠᱷᱨᱤ ᱫᱚᱞᱮ ᱟᱸᱡᱮᱫ ᱪᱟᱵᱟᱭ ᱮᱫᱟ ᱟᱨᱦᱚᱸ ᱚᱱᱠᱟ ᱡᱚᱠᱷᱚᱱ ᱮ ᱫᱟᱜᱟᱭ ᱡᱟᱹᱯᱩᱫ ᱫᱤᱱ ᱠᱚ ᱛᱚᱠᱷᱚᱱ ᱛᱮᱫᱚ ᱯᱮᱨᱮᱡᱚᱜᱼᱟ ᱟᱨ ᱦᱟᱹᱠᱩ ᱠᱚ ᱟᱲᱟᱜ ᱦᱩᱭᱩᱜᱼᱟ ᱦᱮᱸ ᱟᱨ ᱚᱱᱠᱟ ᱫᱟᱜ ᱯᱮᱨᱮᱡ ᱞᱮᱱᱠᱷᱟᱱ ᱚᱱᱟ ᱩᱱᱠᱩ ᱦᱟᱹᱠᱩ ᱦᱚᱸᱠᱚ ᱫᱟᱹᱲ ᱠᱮᱫ ᱜᱮ ᱫᱟᱹᱲ ᱠᱟᱛᱮᱫ ᱩᱱᱠᱩ ᱦᱟᱱᱟ ᱜᱟᱰᱟ ᱠᱚ ᱪᱟᱞᱟᱜ ᱠᱟᱱᱟ ᱟᱨ ᱜᱟᱰᱟ ᱨᱮᱫᱚ ᱦᱟᱱᱟ ᱡᱟᱦᱟᱸᱭ ᱠᱚ ᱥᱟᱵᱮᱫ ᱠᱚᱣᱟ ᱩᱱᱠᱩ ᱫᱚᱠᱚ ᱢᱚᱱᱮᱭᱮᱫᱟ ᱦᱚᱳᱭᱛᱳ ᱱᱩᱠᱩ ᱫᱚ ᱜᱟᱸᱰᱟ ᱨᱮᱱ ᱦᱟᱹᱠᱩ ᱠᱟᱱ ᱜᱮᱭᱟ ᱠᱚ ᱦᱮᱸ
ᱦᱳᱭ ᱦᱳᱭ
ᱚᱱᱠᱟ ᱜᱟᱸᱰᱟ ᱨᱮᱦᱚᱸ ᱞᱮ ᱪᱟᱞᱟᱣ ᱟᱠᱟᱱᱟ ᱜᱮᱭᱟ ᱩᱱᱠᱩ ᱡᱟᱦᱟᱸᱭ ᱠᱚ ᱫᱟᱹᱲ ᱠᱟᱫᱟ ᱦᱚᱭᱛᱳ ᱟᱞᱮ ᱫᱚ ᱵᱟᱝᱞᱮ ᱵᱩᱡᱷᱟᱹᱣ ᱫᱟᱲᱮᱭᱟᱜ ᱠᱟᱱᱟ ᱡᱮ ᱱᱩᱠᱩ ᱫᱚ ᱟᱞᱮᱨᱮᱱ ᱦᱟᱹᱠᱩ ᱠᱟᱱ ᱜᱮᱭᱟᱠᱚ ᱚᱱᱠᱟ ᱫᱟᱹᱲ ᱵᱟᱲᱟ ᱟᱠᱟᱫ ᱛᱟᱞᱮ ᱜᱮᱭᱟ ᱠᱚ ᱦᱮᱸ ᱫᱟᱜ ᱞᱮᱠᱷᱟᱱ ᱛᱚ ᱫᱟᱜ ᱫᱚ ᱵᱟᱝ ᱟᱴᱠᱟᱣ ᱜᱟᱱᱚᱜᱼᱟ ᱥᱮ ᱯᱮᱨᱮᱡᱚᱜ ᱜᱮᱭᱟ ᱫᱟᱜ ᱫᱟᱹᱲ ᱞᱟᱹᱜᱤᱫ ᱫᱚ ᱫᱚᱦᱚ ᱟᱠᱟᱫ ᱜᱮᱭᱟᱞᱮ ᱦᱚᱨ ᱫᱚ ᱛᱚ ᱢᱮᱱᱠᱷᱟᱱ ᱡᱟᱹᱥᱛᱤ ᱫᱟᱜ ᱞᱮᱠᱷᱟᱱ ᱫᱚ ᱪᱮᱛᱟᱱ ᱛᱮᱦᱚᱸ ᱫᱟᱜ ᱫᱚᱭ ᱫᱟᱹᱲ ᱜᱮᱭᱟ ᱱᱚᱜᱼᱚ ᱱᱚᱝᱠᱟ ᱟᱨ ᱱᱟᱹᱭ ᱠᱚᱨᱮ ᱦᱚᱸ ᱩᱱᱠᱩ ᱫᱚ ᱟᱲᱟᱜ ᱦᱟᱹᱠᱩ ᱫᱚ ᱵᱟᱝ ᱠᱟᱴᱷᱟᱠ ᱠᱚ ᱡᱟᱦᱟᱸᱭ ᱵᱚᱱ ᱠᱤᱨᱤᱧ ᱯᱩᱠᱷᱨᱤ ᱠᱚᱨᱮ ᱵᱚᱱ ᱟᱲᱟᱜ ᱠᱚ ᱩᱱᱠᱩ ᱦᱟᱠᱩ ᱜᱮ ᱢᱮᱱᱟᱜ ᱠᱚᱣᱟ ᱢᱮᱱᱠᱷᱟᱱ ᱩᱱᱠᱩ ᱫᱚ ᱚᱱᱟ ᱯᱩᱠᱷᱨᱤ ᱠᱚ ᱨᱚᱠᱷᱚᱭᱣᱟ ᱥᱩᱫᱩ ᱟᱞᱮ ᱱᱚᱣᱟ ᱯᱩᱠᱷᱨᱤ ᱨᱮᱫᱚ ᱵᱟᱝ ᱦᱚᱳᱭᱛᱳ ᱟᱨᱦᱚ ᱮᱴᱟᱜ ᱦᱚᱲᱟᱜ ᱯᱩᱠᱷᱨᱤ ᱠᱷᱚᱱᱟᱜ ᱠᱚ ᱫᱟᱹᱲ ᱟᱹᱜᱩ ᱟᱠᱟᱫᱟᱼᱟ ᱦᱮᱸ ᱚᱱᱠᱟ ᱫᱟᱜ ᱯᱮᱨᱮᱡ ᱛᱮ ᱞᱮ ᱥᱟᱵ ᱵᱟᱲᱟ ᱠᱚᱣᱟ
ᱦᱮᱸ ᱟᱞᱮᱥᱮᱫ ᱦᱚᱸ ᱡᱟᱦᱟ ᱞᱮᱠᱟᱧ ᱡᱟᱦᱟᱸ ᱞᱮᱠᱟᱢ ᱞᱟᱹᱭ ᱠᱮᱫᱟ ᱟᱞᱮ ᱥᱮᱫ ᱦᱚᱸ ᱱᱚᱝᱠᱟ ᱜᱮ ᱧᱮᱞ ᱧᱟᱢᱟ ᱠᱟᱱᱟ ᱡᱮ ᱟᱞᱮᱭᱟᱜ ᱦᱚᱸ ᱚᱸᱰᱮ ᱦᱚᱸ ᱟᱞᱮᱭᱟᱜ ᱦᱚᱸ ᱯᱟᱨᱥᱚᱱᱟᱞ ᱢᱤᱴᱤᱝ ᱯᱩᱠᱨᱤ ᱢᱮᱱᱟᱜ ᱛᱟᱞᱮ ᱨᱮᱦᱚᱸ ᱟᱹᱛᱩ ᱨᱮᱱᱟᱜ ᱦᱚᱸ ᱟᱹᱰᱤ ᱢᱟᱨᱟᱝ ᱟ ᱢᱤᱫᱴᱟᱝ ᱯᱩᱠᱨᱤ ᱫᱚ ᱢᱮᱱᱟᱜ ᱛᱟᱞᱮᱭᱟ ᱡᱟᱦᱟᱸ ᱨᱮᱫᱚ ᱟᱞᱮ ᱡᱟᱦᱟᱸ ᱟᱵᱚᱣᱟᱜ ᱯᱟᱞ ᱯᱚᱨᱚᱵᱽ ᱠᱚ ᱡᱟᱦᱟᱱᱟᱜ ᱦᱩᱭᱩᱜᱼᱟ ᱩᱱ ᱥᱩᱢᱚᱭ ᱱᱩᱠᱩ ᱦᱟᱹᱠᱩ ᱵᱚᱞᱮ ᱡᱷᱟᱹᱞᱤ ᱛᱮᱞᱮ ᱡᱷᱟᱹᱞᱤ ᱠᱚᱣᱟ ᱟᱹᱛᱩ ᱨᱮᱱ ᱥᱟᱱᱟᱢ ᱮᱸ ᱦᱚᱲ ᱢᱟᱹᱱ ᱦᱚᱲ ᱦᱚᱲ ᱠᱚ ᱟᱛᱮᱫ ᱜᱮ ᱥᱟᱵ ᱠᱟᱛᱮᱫ ᱟᱹᱰᱤ ᱪᱮᱦᱨᱟ ᱚᱲᱟᱜ ᱚᱲᱟᱜ ᱦᱟᱹᱴᱤᱧ ᱠᱚᱣᱟᱞᱮ ᱦᱟᱹᱴᱤᱧ ᱠᱟᱛᱮ ᱟᱹᱰᱤ ᱱᱟᱭᱛᱮ ᱱᱟᱯᱟᱭ ᱛᱮ ᱚᱱᱟ ᱠᱚ ᱦᱟᱹᱴᱤᱧ ᱠᱟᱛᱮᱫ ᱱᱩᱠᱩ ᱚᱲᱟᱜ ᱠᱚᱨᱮᱞᱮ ᱤᱫᱤᱭᱟᱠᱚᱣᱟ ᱤᱫᱤ ᱠᱟᱛᱮᱫ ᱚᱱᱟ ᱯᱚᱨᱚᱵᱽ ᱫᱚ ᱚᱱᱟ ᱡᱤᱞ ᱛᱟᱨᱯᱚᱨ ᱦᱟᱹᱠᱩ ᱱᱚᱣᱟ ᱠᱚᱫᱚ ᱠᱤᱨᱤᱧ ᱞᱟᱹᱜᱤᱫ ᱫᱚ ᱟᱫᱚ ᱠᱟᱹᱣᱰᱤ ᱫᱚ ᱵᱟᱭ ᱞᱟᱜᱟᱜᱼᱟ ᱵᱟᱭ